ᱦᱮᱞᱳ᱾
ᱦᱮᱞᱳ᱾
ᱟᱸᱡᱚᱢ ᱫᱟᱵᱤᱱ?
ᱦᱳᱭ ᱦᱳᱭ ᱟᱸᱡᱚᱢ ᱫᱟᱞᱤᱧ, ᱟᱹᱞᱤᱧᱟᱜ?
ᱟᱪᱪᱷᱟ ᱟᱪᱪᱷᱟ ᱟᱪᱪᱷᱟ ᱟᱸᱡᱚᱢᱚᱜ ᱠᱟᱱᱟ ᱟᱸᱡᱚᱢᱚᱜ ᱠᱟᱱᱟ᱾
ᱱᱚᱰᱮ ᱱᱟᱜ ᱟᱸᱡᱚᱢᱚᱜ ᱠᱟᱱᱟ ᱞᱟᱹᱭ ᱵᱤᱱ ᱾ ᱪᱮᱫ ᱦᱚᱸ ᱵᱟᱝ ᱚᱲᱟᱜ ᱠᱚᱨᱮ ᱜᱮ ᱱᱤᱛᱚᱜ ᱫᱚ ᱾
ᱚᱸᱻ ᱟᱹᱞᱤᱧ
ᱟᱵᱤᱱ ᱪᱮᱫ ᱵᱤᱱ ᱪᱤᱠᱟᱹᱭ ᱫᱟ? ᱚᱸ
ᱟᱨ ᱱᱤᱛᱚᱜ
ᱟᱨ ᱵᱮᱥ ᱜᱮ ᱡᱚᱛᱚ ᱚᱲᱟᱜ ᱦᱚᱲ?
ᱵᱟᱝ ᱫᱩᱲᱩᱵ ᱦᱩᱭ ᱠᱟᱱᱟ᱾
ᱦᱩᱸ, ᱫᱟᱠᱟ ᱠᱚ ᱡᱚᱢ ᱦᱩᱭᱱᱟ?
ᱮᱭᱮ ᱦᱮᱸ, ᱡᱚᱢ ᱦᱩᱭ ᱠᱟᱱᱟ ᱦᱮᱸᱛᱚ ᱟᱯᱮ ᱟᱯᱮ ᱫᱚ ᱯᱮ ᱯᱷᱩ ᱟᱪᱪᱷᱟ ᱟᱪᱪᱷᱟ ᱟᱪᱪᱷᱟ ᱦᱩᱸ ᱦᱮᱸ, ᱛᱟᱞᱦᱮ ᱤᱭᱟᱹ ᱫᱟᱜ ᱠᱚᱫᱚ ᱡᱚᱨᱚᱜ ᱠᱟᱱᱟ ᱥᱮ ᱵᱟᱝ?
ᱦᱩᱸ, ᱡᱚᱨᱚ ᱵᱟᱲᱟᱭᱮᱫ ᱜᱮᱭᱟᱭ ᱛᱮᱦᱮᱧ ᱫᱚ ᱯᱩᱨᱟᱹ ᱵᱟᱨ ᱯᱮ ᱫᱷᱟᱣ ᱚᱱᱠᱟ ᱛᱤᱠᱤᱱ ᱵᱮᱲᱟ ᱦᱚᱴᱟᱛ ᱦᱚᱴᱟᱛᱮ ᱡᱚᱨᱚᱭ ᱫᱟ ᱫᱟᱜ ᱾
ᱟᱪᱪᱷᱟ ᱟᱪᱪᱷᱟ ᱟᱪᱪᱷᱟ ᱟᱪᱪᱷᱟ ᱦᱮᱸ ᱡᱚᱨᱚ ᱠᱮᱫᱟᱭ ᱚᱱᱠᱟ ᱜᱮ᱾
ᱚᱦᱚ, ᱟᱞᱮ ᱥᱮᱱ ᱦᱚ ᱚᱱᱠᱟ ᱜᱮ ᱡᱚᱨᱚ ᱵᱟᱲᱟ ᱠᱮᱫᱟᱭ, ᱜᱷᱟᱱᱮ ᱜᱮ ᱥᱤᱛᱩᱝ ᱫᱟᱭ ᱜᱷᱟᱱᱮ ᱜᱮ ᱡᱚᱨᱚᱜ ᱠᱟᱱᱟ ᱫᱟᱜ ᱾
ᱦᱮᱸ ᱦᱮᱸ ᱾ ᱤᱭᱟᱹ ᱟᱭ ᱦᱮᱸ ᱦᱮᱸ ᱤᱭᱟᱹ ᱤᱭᱟᱹ ᱠᱟᱜ ᱛᱟᱦᱮᱸᱫ ᱵᱮᱱ ᱪᱮᱫ ᱠᱚ ᱞᱟᱹᱭᱟ ᱪᱟᱹᱠᱨᱤ ᱨᱮᱱᱟᱜ ᱯᱷᱚᱨᱚᱢ ᱠᱚ ᱛᱚᱵᱮᱱ ᱯᱷᱤᱞᱟᱯ ᱵᱟᱲᱟ ᱟᱠᱟᱫ ᱛᱟᱦᱮᱸᱜ ᱜᱮ ᱠᱤᱱᱛᱩ ᱚᱜ-ᱚᱭ ᱡᱮ ᱟᱨ ᱟᱨ ᱵᱤ ᱜᱩᱨᱩᱯ ᱰᱤ ᱯᱚᱨᱤᱠᱠᱷᱟ ᱦᱩᱭᱩᱜ ᱞᱟᱹᱜᱤᱫ ᱛᱤᱱ ᱛᱟᱹᱨᱤᱠᱷ ᱠᱷᱚᱱᱟᱜ ᱟᱵᱮᱱ ᱵᱮᱱ ᱯᱷᱤᱞᱟᱯ ᱠᱟᱫᱟ ᱥᱮ ᱪᱮᱫ?
ᱚᱱᱟ ᱫᱚᱦᱟᱸᱜ ᱵᱟᱹᱞᱤᱧ ᱯᱷᱤᱞᱟᱯ ᱠᱟᱫᱟ ᱦᱟᱸᱜ ᱟᱹᱵᱤᱱ ᱵᱤᱱ ᱯᱷᱤᱞᱟᱯ
ᱚᱻ ᱵᱟᱝ ᱵᱟᱝ ᱟᱞᱤᱧ ᱦᱚᱸ ᱵᱟᱹᱞᱤᱧ ᱯᱷᱤᱞᱟᱹᱯ ᱟᱠᱟᱫᱟ, ᱵᱟᱝᱞᱤᱧ ᱯᱷᱤᱞᱟᱹᱯ ᱠᱟᱫᱟ ᱟᱹᱞᱤᱧ ᱦᱚᱸ ᱾
ᱚ ᱾
ᱟᱸ ᱦᱮᱸ᱾
ᱯᱷᱤᱞᱟᱯ, ᱯᱷᱤᱞᱟᱯ ᱦᱩᱭᱩᱜᱼᱟ ᱟᱫᱚ ᱡᱚᱛᱚ ᱥᱮᱜ ᱜᱮ ᱠᱟ ᱛᱤᱧ ᱧᱮᱞᱟᱜ ᱦᱩᱭᱩᱜᱼᱟ ᱠᱟᱨᱚᱱ ᱫᱚ ᱜᱨᱮᱡᱩᱭᱮᱴ ᱠᱚᱢᱯᱞᱤᱴ ᱠᱟᱛᱮ ᱦᱟᱯᱮ ᱧᱟᱢᱚᱜ ᱠᱟᱱᱟᱭ ᱥᱮ ᱵᱟᱝ ᱦᱸᱟᱜ ᱠᱚᱱᱚ ᱴᱷᱤᱠ ᱵᱟᱹᱱᱩᱜᱼᱟ ᱟᱱᱟ ᱛᱚ, ᱛᱚ ᱚᱱᱟ ᱠᱚ ᱢᱤᱫᱴᱮᱡ ᱵᱟᱲᱛᱤ ᱚᱱᱛᱮ ᱯᱟᱲᱦᱟᱜ ᱠᱷᱟᱡ ᱵᱷᱟᱜᱤ ᱦᱩᱭᱩᱜᱼᱟ᱾
ᱦᱮᱸᱻ
ᱟᱵᱤᱱ ᱦᱚᱸ ᱪᱮᱜ ᱵᱤᱱ ᱞᱟᱹᱭᱫᱟ?
ᱦᱮᱸ?
ᱦᱮᱸ ᱟᱵᱤᱱ ᱪᱮᱜ ᱵᱤᱱ ᱞᱟᱹᱭᱫᱟ ᱢᱟᱱᱮ ᱚᱱᱟ ᱵᱷᱟᱜᱤ ᱥᱮ ᱵᱟᱲᱤᱡ, ᱚᱱᱟ ᱯᱷᱤᱞᱟᱯ ᱮᱱᱛᱮ ᱵᱷᱟᱜᱤ ᱥᱮ ᱵᱟᱹᱲᱤᱡ ᱵᱤᱱ ᱞᱟᱹᱭ ᱫᱟ ᱾
ᱵᱷᱟᱜᱮ ᱜᱮᱭᱟ ᱵᱷᱟᱜᱮ ᱜᱮᱭᱟ ᱱᱤᱛᱚᱜ ᱢᱟᱛᱚ ᱦᱚᱸᱜᱼᱚᱭ ᱧᱮᱞᱮᱫ ᱜᱮᱭᱟ ᱵᱮᱱ ᱥᱮ ᱪᱮᱜ ᱦᱚᱸ ᱵᱟᱝ ᱧᱟᱢᱚᱜ ᱠᱟᱱᱟ ᱚᱱᱠᱟ ᱢᱚᱛᱚ ᱫᱚ ᱢᱟᱱᱮ ᱡᱚᱛᱚᱣᱟᱜ ᱠᱟᱜ ᱜᱮ ᱯᱷᱤᱞᱟᱯ ᱠᱟᱜ ᱫᱚ ᱵᱷᱟᱜᱮ ᱜᱮᱭᱟ ᱢᱟᱱᱮ ᱵᱟᱭᱪᱟᱱᱥ ᱡᱩᱫᱤ ᱡᱟᱦᱟᱱᱟᱜ ᱨᱮ ᱞᱟᱜᱟᱜᱼᱟ ᱫᱤ ᱢᱟᱱᱮᱢ
ᱦᱮᱸ ᱦᱩᱸ ᱦᱩᱸ ᱚᱱᱟ ᱢᱟ ᱠᱟᱛᱷᱟ
ᱯᱚᱨᱤᱥᱛᱤᱛᱷᱤ ᱛᱚ ᱚᱱᱠᱟ ᱫᱚ ᱵᱟᱝ ᱵᱷᱟᱜᱮᱭᱟ ᱥᱮ ᱦᱮᱸ ᱦᱮᱸ ᱦᱮᱸ ᱡᱚᱛᱚ ᱥᱮᱜ ᱜᱮ ᱧᱮᱞᱟᱜ ᱦᱩᱭᱩᱜᱼᱟ ᱦᱩᱸ ᱾ ᱱᱸᱠᱟ
ᱚᱱᱟ ᱠᱚ ᱢᱤᱫᱴᱮᱡ ᱵᱟᱲᱛᱤ ᱯᱟᱲᱦᱟᱣ ᱞᱮᱠᱟ ᱦᱩᱭᱩᱜᱼᱟ ᱟᱨ ᱥᱟᱨᱟᱫᱤᱱ ᱫᱚ ᱦᱟᱸᱜ ᱠᱚᱞᱮᱡᱽ ᱨᱮᱱᱟᱜ ᱫᱚ ᱵᱟᱵᱚᱱ ᱯᱟᱲᱦᱟᱜ ᱠᱟᱱᱟ ᱦᱳᱭ ᱥᱮ᱾
ᱦᱮᱸ ᱵᱟᱝ ᱵᱟᱝ ᱵᱟᱝ ᱵᱟᱵᱚᱱ ᱯᱟᱲᱦᱟᱜ ᱠᱟᱱᱟ᱾
ᱚᱱᱛᱮ ᱠᱟᱹᱴᱤᱡ ᱯᱟᱲᱦᱟᱭᱱᱟ ᱵᱮᱥᱤ ᱢᱟᱱᱮ ᱟᱢ ᱡᱩᱫᱤ ᱢᱤᱫ ᱵᱚᱪᱷᱚᱨ ᱚᱝᱠᱟᱢ ᱯᱟᱲᱦᱟᱜᱼᱟ ᱚᱝᱠᱟ ᱦᱟᱱᱛᱮ ᱠᱟᱹᱴᱤᱡ ᱱᱚᱛᱮ ᱠᱟᱹᱴᱤᱡ ᱚᱝᱠᱟ ᱛᱮᱜᱮ ᱢᱤᱱᱤᱢᱟᱢ ᱦᱩᱭᱩᱜ ᱛᱟᱱ ᱜᱮᱭᱟ ᱯᱤᱯᱟᱨᱮᱥᱮᱱ ᱦᱮᱸ ᱥᱮ᱾
ᱦᱳᱭ ᱦᱳᱭ ᱦᱳᱭ ᱦᱳᱭ ᱦᱳᱭ, ᱦᱮᱸ᱾
ᱟᱨ ᱵᱟᱱᱟᱨ ᱠᱚᱨᱮ ᱟᱲᱟᱜ ᱞᱮᱠᱷᱟᱡ ᱫᱚ ᱵᱟᱝ ᱦᱩᱭᱩᱜᱼᱟ᱾ ᱦᱩᱸ,
ᱦᱮᱸ ᱦᱮᱸ ᱦᱮᱸ᱾ ᱚᱻ ᱛᱟᱭ ᱤᱭᱟᱹ ᱪᱮᱫ ᱠᱚ ᱞᱟᱹᱭᱟ ᱟᱨ ᱚᱱᱟ ᱦᱚᱸ ᱠᱟᱱ ᱜᱮᱭᱟ ᱟᱨ ᱛᱟᱨ ᱥᱟᱶ ᱥᱟᱶᱛᱮ ᱴᱟᱠᱟ ᱯᱚᱭᱥᱟ ᱠᱟᱴᱤᱜ ᱚᱵᱷᱟᱵᱷ ᱠᱷᱟᱛᱤᱨ ᱛᱮ, ᱟᱞᱤᱧ ᱦᱚᱸᱞᱤᱧ ᱢᱚᱱᱮ ᱵᱟᱲᱟᱭᱫᱟ ᱟ ᱴᱤᱭᱩᱥᱤᱱᱤ ᱠᱚᱞᱤᱧ ᱯᱟᱲᱦᱟᱣ ᱠᱚᱣᱟ᱾ ᱠᱟᱹᱴᱤᱡ ᱴᱟᱠᱟ ᱯᱚᱭᱥᱟ ᱨᱮᱱᱟᱜ ᱚᱵᱷᱟᱵᱽ ᱫᱚ ᱢᱮᱱᱟᱜ ᱜᱮᱭᱟ, ᱦᱟ ᱟᱨ ᱡᱩᱫᱤ ᱞᱤᱧ ᱯᱟᱲᱦᱟᱣ ᱠᱚᱣᱟ ᱟ ᱛᱟᱦᱞᱮ ᱟᱞᱤᱧᱟᱜ ᱚᱵᱷᱤᱜᱽᱜᱚᱛᱟ ᱦᱚᱸ ᱠᱟᱴᱤᱡ ᱦᱩᱭᱩᱜ ᱛᱟᱞᱤᱧᱟ᱾
ᱦᱳᱭ ᱦᱳᱭ, ᱯᱟᱲᱦᱟᱣ ᱩᱱᱠᱩ ᱡᱚᱛᱚ ᱠᱚᱣᱟᱵᱤᱱ ᱛᱚ ᱛᱚ ᱟᱵᱤᱱ ᱟᱨ ᱩᱱᱠᱩ ᱠᱷᱚᱡ ᱟᱨᱚ ᱰᱷᱤᱨ ᱚᱵᱤᱜᱜᱚᱛᱟ ᱵᱮᱱᱟᱣ ᱦᱩᱭᱩᱜ ᱛᱟᱵᱤᱱᱟ᱾
ᱦᱮᱸ ᱦᱮᱸ ᱦᱮᱸ ᱦᱮᱸ ᱦᱮᱸ᱾ ᱦᱩᱸ᱾
ᱟᱞᱤᱧ ᱦᱚᱸ ᱚᱱᱟ ᱠᱚᱜᱮᱞᱤᱧ ᱞᱟᱹᱭ ᱵᱟᱲᱟᱭᱫᱟ ᱱᱤᱛᱚᱜ ᱫᱚ ᱟᱛᱩ ᱟᱛᱩ ᱟᱛᱳ ᱨᱮᱜᱮ ᱟᱛᱩ ᱨᱮᱱ ᱩᱱᱠᱩ ᱯᱮᱭᱟ ᱯᱩᱱᱤᱭᱟᱹ ᱜᱤᱫᱟᱹᱨ ᱜᱮ ᱡᱩᱫᱤᱢ ᱯᱟᱲᱦᱟᱣ ᱠᱚᱣᱟ ᱚᱱᱟᱜᱮ ᱵᱩᱦᱩᱛ᱾
ᱦᱮᱸ, ᱦᱩᱸ, ᱦᱩᱸᱜᱼᱩᱸ᱾ ᱦᱳᱭ ᱛᱚ᱾
ᱯᱟᱲᱦᱟ ᱠᱚ ᱦᱩᱭᱩᱜᱼᱟ᱾
ᱟᱯᱮ ᱛᱟᱦᱞᱮ ᱟᱯᱮ ᱟᱛᱩ, ᱚᱲᱟᱜ ᱠᱷᱚᱱᱟᱜ ᱟᱯᱮ ᱚᱲᱟᱜ ᱠᱷᱚᱱᱟᱜ ᱢᱟᱱᱮ ᱯᱨᱟᱭᱢᱟᱨᱤ ᱤᱥᱠᱩᱞ ᱛᱤᱱᱟᱹᱜ ᱪᱷᱟᱰᱟ ᱜᱮᱛᱮ?
ᱵᱮᱥᱤ ᱫᱚ ᱵᱟᱝ ᱳᱭ ᱟᱫᱷᱟ, ᱠᱤᱞᱳᱢᱤᱴᱟᱨ ᱦᱚᱸ ᱵᱟᱝ ᱦᱩᱭᱩᱜ ᱢᱟᱱᱮ ᱚᱝᱠᱟ ᱴᱟᱭᱤᱢ ᱛᱮ᱾
ᱟᱪᱪᱷᱟ ᱟᱪ ᱪᱷᱟ, ᱦᱚᱭᱛᱚ ᱵᱟᱠᱷᱟᱱ ᱮᱸᱻ ᱜᱤᱫᱽᱨᱟᱹ ᱠᱚᱦᱚᱸ ᱪᱟᱞᱟᱜ ᱦᱚᱸ ᱚᱥᱵᱤᱫᱟ ᱜᱮᱥᱮ ᱠᱟᱹᱴᱤᱡ ᱜᱤᱫᱽᱨᱟᱹ ᱵᱟᱪᱪᱟ ᱜᱤᱫᱽᱨᱟᱹ ᱯᱚᱠᱠᱷᱮ ᱫᱚ᱾ ᱦᱚᱸ, ᱟᱞᱮ ᱟᱞᱮᱭᱟᱜ ᱫᱚ ᱠᱤᱱᱛᱩ ᱟᱞᱮᱭᱟᱜ ᱫᱚ ᱠᱤᱱᱛᱩ ᱟᱹᱰᱤ ᱪᱷᱟᱰᱟ ᱜᱮᱭᱟ, ᱢᱟᱱᱮ ᱠᱟᱹᱴᱤᱡ ᱠᱟᱹᱴᱤᱡ ᱜᱤᱫᱽᱨᱟᱹ ᱟᱰᱤ ᱚᱥᱩᱵᱤᱫᱟ ᱦᱩᱭᱩᱜ ᱛᱟᱠᱚᱣᱟ ᱪᱟᱞᱟᱜ ᱛᱮ᱾
ᱵᱟᱹᱭᱦᱟᱹᱲ ᱠᱚ ᱵᱟᱹᱭᱦᱟᱹᱲ ᱠᱚᱠᱚ ᱛᱟᱵᱟ ᱠᱟᱹ ᱴᱤᱡ ᱰᱩᱝᱨᱤ ᱢᱮᱱᱟᱜᱼᱟ, ᱟᱫᱚ ᱚᱱᱟ ᱠᱚᱠᱚ ᱛᱟᱵᱟ ᱟᱨ ᱠᱟᱹᱴᱤᱡ ᱜᱤᱫᱽᱨᱟᱹ ᱯᱚᱠ ᱠᱷᱮ ᱦᱚᱸ ᱠᱟᱹᱴᱤᱡ ᱵᱚᱛᱚᱨ ᱡᱚᱱᱚᱠ ᱵᱚᱛᱚᱨ ᱜᱮ ᱵᱩᱡᱷᱟᱹᱜᱼᱟ᱾
ᱨᱟᱥᱛᱟ ᱠᱚᱫᱚ ᱵᱟᱹᱱᱩᱜ ᱛᱮ?
ᱵᱟᱝ ᱨᱟᱥ ᱵᱟᱝ ᱵᱟᱹᱱᱩᱜᱼᱟ, ᱮᱢᱱᱤ ᱠᱟᱪᱟ ᱨᱟᱥᱛᱟ ᱜᱮ᱾
ᱟᱨᱦᱚᱸ ᱫᱟᱜ ᱫᱤᱱ ᱫᱚ ᱡᱟᱯᱩᱫ ᱫᱤᱱ ᱫᱚ ᱞᱚᱥᱚᱫ᱾
ᱦᱮᱸ, ᱦᱩᱸ, ᱟᱨ ᱟᱭᱩ ᱵᱟᱵᱟᱜ ᱦᱚᱸ ᱫᱤᱱ ᱦᱤᱞᱳᱜ ᱵᱟᱝ ᱠᱚ ᱴᱟᱭᱤᱢᱚᱜᱼᱟ, ᱚᱲᱟᱜ ᱨᱮ ᱠᱟᱹᱢᱤ ᱦᱟᱱᱟ ᱱᱤᱭᱟᱹ ᱠᱟᱹᱢᱤ᱾ ᱦᱮᱸ, ᱦᱩᱸ᱾
ᱨᱳᱡᱽ ᱨᱳᱡᱽ ᱤᱫᱤ ᱦᱚᱴᱚ᱾
ᱦᱳᱭ ᱦᱳᱭ ᱦᱳᱭ ᱦᱳᱭ᱾
ᱟᱵᱚ ᱫᱚ ᱥᱮᱛᱟᱜ ᱠᱷᱚᱡ ᱠᱟᱹᱢᱤ ᱛᱟᱵᱚᱱ᱾
ᱦᱟᱸ ᱠᱟᱹᱢᱤ ᱛᱟᱵᱚᱱ ᱟᱵᱚᱣᱟᱜ ᱫᱚ ᱠᱟᱹᱢᱤ ᱵᱟᱝ ᱪᱷᱟᱰᱟ ᱫᱚ ᱵᱟᱝᱵᱚᱱ ᱛᱤᱸᱜᱩ ᱠᱮᱴᱮᱡ ᱫᱟᱲᱮᱭᱟᱜᱼᱟ ᱥᱮᱢ᱾
ᱦᱩᱸ ᱦᱩᱸ᱾
ᱠᱟᱹᱢᱤ ᱜᱮᱫᱚ ᱦᱩᱭᱩᱜ ᱜᱮ ᱛᱟᱵᱚᱱᱟ᱾
ᱚᱝᱠᱟ ᱜᱮ ᱜᱟᱛᱮ ᱜᱟᱛᱮ ᱵᱷᱮᱡᱟ ᱠᱚ ᱦᱩᱭᱩᱜᱼᱟ, ᱪᱮᱫ ᱵᱚᱱ ᱪᱤᱠᱟᱹ ᱫᱟᱲᱮᱭᱟᱜ ᱵᱟᱠᱷᱟᱱ᱾ ᱤᱥᱠᱩᱞ ᱵᱟᱝ ᱪᱟᱞᱟᱜ ᱛᱮᱦᱚᱸ ᱛᱚ ᱮᱴᱟᱜ ᱜᱤᱫᱟᱹᱨ ᱠᱷᱚᱡ ᱛᱟᱭᱚᱢᱚᱜᱼᱟ᱾
ᱛᱟᱭᱚᱢᱚᱜ ᱟᱭ ᱛᱟᱭᱚᱢ ᱨᱮ ᱛᱟᱦᱮᱸᱱᱟᱭ ᱥᱮ᱾
ᱦᱩᱸ᱾
ᱦᱮᱸ ᱟᱫᱚ ᱚᱝᱠᱟ ᱠᱟᱛᱮ ᱜᱮ ᱟᱫᱚ ᱱᱮᱛᱟᱨ ᱫᱚ ᱠᱟᱹᱴᱤᱡ ᱠᱚ ᱦᱟᱨᱟᱣ ᱠᱟᱱᱟ ᱠᱟᱹᱴᱤᱡ᱾ ᱠᱚ ᱯᱷᱳᱨ ᱠᱚᱨᱮᱱ ᱫᱚ ᱩᱱᱠᱩ ᱫᱚ ᱠᱟᱹᱴᱤᱡ ᱵᱩᱡ ᱠᱚᱠᱚ ᱥᱮᱬᱟᱣ ᱠᱟᱫᱟ, ᱟᱫᱚ ᱩᱱᱠᱩ ᱜᱮ ᱩᱱᱠᱩ ᱜᱮ ᱱᱩᱠᱩ ᱠᱚ ᱟᱹᱭᱩᱨ ᱤᱫᱤ ᱠᱚᱣᱟ ᱢᱟᱱᱮ
ᱦᱚᱭ ᱟᱨ ᱱᱮᱛᱟᱨ ᱦᱚᱸ ᱟᱨᱚ ᱢᱤᱰ-ᱰᱮ ᱢᱤᱞ ᱠᱚ ᱠᱚ ᱪᱮᱧᱡ ᱮᱫᱟ ᱢᱟᱱᱮ ᱞᱟᱦᱟ ᱛᱮᱫᱚ ᱱᱤᱛᱚᱜ ᱥᱚᱨᱠᱟᱨᱮ ᱪᱮᱪᱧᱡ ᱮᱱᱟ ᱱᱤᱛᱚᱜ ᱫᱚ ᱵᱷᱟᱜᱤ ᱵᱷᱟᱜᱤ ᱢᱤᱰᱤᱢᱤᱞ ᱠᱚᱠᱚ ᱫᱚᱦᱚᱭᱫᱟ᱾ ᱦᱚᱭ ᱧᱮᱞ ᱵᱟᱲᱟ ᱭᱮᱫ ᱛᱟᱦᱮᱱ ᱞᱤᱧ ᱠᱷᱚᱵᱚᱨ ᱠᱚᱨᱮ ᱢᱟᱡᱷᱮ ᱢᱚᱫᱽᱫᱷᱮ᱾ ᱱᱤᱭᱩᱡ ᱠᱚ ᱦᱤᱡᱩᱜ
ᱟᱪ ᱟᱪᱪᱷᱟ ᱟᱪᱪᱷᱟ ᱟᱪᱪᱷᱟ ᱦᱮᱸ᱾
ᱦᱳᱭ ᱚᱱᱠᱟ ᱠᱚ ᱞᱟᱹᱭ ᱵᱟᱲᱟᱭᱮᱫ ᱛᱟᱦᱮᱸᱫ, ᱡᱮ ᱟᱫᱚ ᱪᱮᱡ ᱪᱟᱜ ᱜᱮᱥᱮ ᱠᱚ ᱟᱫᱚ ᱦᱟᱸᱜ ᱟᱹᱰᱤ ᱫᱤᱱ ᱠᱷᱚᱡ ᱦᱟᱸᱜ ᱚᱲᱟᱜ ᱥᱮᱫ ᱢᱟᱱᱮ ᱚᱱᱛᱮᱱᱟᱜ ᱠᱷᱚᱵᱚᱨ ᱫᱚ ᱦᱟᱸᱜ ᱵᱟᱹᱞᱤᱧ ᱦᱟᱛᱟᱣ ᱟᱠᱟᱫᱟ ᱛᱚ ᱵᱟᱹᱞᱤᱧ ᱵᱩᱡ ᱫᱟᱲᱮᱭᱟᱜ ᱠᱟᱱᱟ ᱪᱮᱧᱡ ᱠᱟᱫᱟ ᱥᱮ ᱵᱟᱠᱚ ᱪᱮᱧᱡ ᱟᱠᱟᱫᱟ᱾ ᱦᱮᱸ ᱞᱟᱦᱟ ᱛᱮᱫᱚ ᱱᱚᱨᱢᱟᱞ ᱜᱮ ᱦᱩᱭᱩᱜ ᱠᱟᱱ ᱛᱟᱦᱮᱸ ᱥᱮ ᱠᱟᱹᱴᱤᱡ ᱵᱤᱞᱤ ᱠᱚᱦᱚᱸ ᱧᱮᱞ ᱵᱤᱱ ᱥᱮ ᱯᱩᱨᱟᱹ ᱜᱚᱴᱟ ᱵᱤᱞᱤ ᱫᱚ ᱵᱟᱠᱚ ᱮᱢᱟ ᱠᱚᱣᱟ᱾ ᱠᱮᱪᱟᱜ ᱠᱮᱪᱟᱜ ᱠᱚ ᱮᱢᱟ ᱠᱚᱣᱟ ᱟᱨ ᱧᱤᱫᱟᱹ ᱱᱤᱛᱟᱜ ᱜᱮ ᱜᱤᱫᱽᱨᱟᱹ ᱫᱚ ᱢᱟᱱᱮ ᱱᱤᱛᱟᱜ ᱜᱚᱴᱟ ᱵᱤᱞᱤ ᱡᱚᱢ ᱜᱮ ᱛᱚ ᱵᱷᱟᱜᱮ ᱱᱤᱛᱳᱜ ᱫᱚ ᱵᱟᱝ ᱥᱮ᱾
ᱦᱮᱸ ᱦᱩᱸ ᱦᱩᱸ ᱦᱩᱸ ᱜᱚᱴᱟ ᱵᱮᱹᱞᱮᱹ ᱡᱚᱢ ᱜᱮ ᱵᱷᱟᱜᱮᱭᱟ᱾
ᱛᱚ ᱥᱚᱨᱠᱟᱨ ᱠᱚ,
ᱦᱳᱭ ᱟᱨ ᱱᱮᱛᱟᱨ ᱫᱚ ᱞᱟᱦᱟ ᱛᱮᱞᱤᱧ ᱵᱟᱲᱟᱭᱮᱫ ᱛᱟᱦᱮᱸᱫ ᱯᱨᱚᱛᱤᱴᱤ ᱵᱩᱫᱷ ᱵᱟᱨ ᱢᱟᱱᱮ ᱢᱤᱫᱴᱮᱱ ᱥᱚᱯᱛᱟᱦᱚ ᱨᱮ ᱢᱤᱫᱴᱮᱱ ᱵᱟᱨ ᱨᱮ ᱤᱭᱟᱹ ᱟᱭᱨᱚᱱ ᱴᱮᱵᱞᱮᱴ ᱠᱚ ᱮᱢᱟ ᱠᱚ ᱛᱟᱦᱮᱸᱫ᱾ ᱱᱮᱛᱟᱨ ᱫᱚ ᱠᱤ ᱡᱟᱹᱱᱤ ᱟᱭᱨᱚᱱ ᱴᱮᱵᱞᱮᱴ ᱠᱚᱠᱚ ᱮᱢᱚᱜ ᱪᱚᱝ ᱵᱟᱝ ᱪᱚᱝ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ᱾
ᱦᱳᱭ
ᱟᱭᱨᱚᱱ ᱴᱮᱵᱞᱮᱴ ᱡᱟ ᱵᱟᱝ ᱦᱟᱛᱟᱣ ᱦᱩᱭ ᱟᱠᱟᱱᱟ ᱥᱮ ᱦᱮᱸ ᱟᱭᱨᱚᱱ ᱴᱮᱵᱞᱮᱴ ᱮᱸ ᱜᱤᱫᱽᱨᱟᱹ ᱡᱚᱢ ᱫᱚ ᱵᱷᱟᱜᱮ ᱜᱮᱭᱟ ᱥᱮ᱾
ᱦᱳᱭ ᱦᱳᱭ
ᱦᱩᱸ
ᱟᱨᱚ ᱟᱭᱨᱚᱱ ᱟᱭᱨᱚᱱ ᱥᱚᱝᱜᱮ ᱥᱚᱝᱜᱮ ᱛᱮ ᱟᱨᱚ ᱵᱷᱟᱜᱤ ᱵᱷᱟᱜᱤ ᱮᱠᱴᱩ ᱦᱮᱸ ᱫᱟᱠᱟ ᱩᱛᱩ ᱠᱚ ᱵᱷᱟᱹᱜᱤ ᱧᱚᱜ ᱛᱟᱦᱮᱸᱱ ᱢᱟ ᱚᱱᱠᱟ ᱵᱤᱞᱤ ᱠᱚᱫᱚ ᱯᱨᱳᱚᱴᱤᱱ ᱡᱟᱛᱮ ᱡᱤᱱᱤᱥ ᱚᱱᱟ ᱠᱚᱫᱚ ᱠᱟᱹᱴᱤᱡ ᱵᱷᱟᱜᱤ ᱜᱮ ᱜᱤᱫᱽᱨᱟᱹ ᱯᱚᱠᱠᱷᱮ ᱫᱚ, ᱚᱱᱠᱟᱱ ᱵᱚᱭᱚᱥ ᱨᱮᱫᱚ ᱚᱱᱟ ᱠᱚ ᱡᱚᱢ ᱫᱚ ᱟᱹᱰᱤ ᱱᱟᱯᱟᱭ ᱜᱮᱭᱟ,
ᱦᱩᱸ ᱦᱩᱸ ᱦᱩᱸ
ᱚᱱᱟ ᱠᱚᱜᱮ ᱴᱷᱤᱠ ᱴᱷᱟᱠ ᱠᱚ ᱮᱢᱚᱜᱼᱟ ᱡᱩᱫᱤ ᱚᱱᱟ ᱜᱮ ᱵᱷᱟᱜᱤ,
ᱦᱩᱸ ᱚᱱᱟᱜᱮ
ᱦᱩᱸ
ᱥᱚᱢᱚᱥᱥᱟ ᱜᱮᱭᱟ ᱟᱨ ᱧᱮᱞ ᱵᱮᱱ ᱟᱞᱮᱭᱟᱜ ᱢᱟᱛᱚ ᱟᱞᱮ ᱯᱨᱟᱭᱢᱟᱨᱤ ᱤᱥ ᱚᱱᱟ ᱢᱟᱛᱚ ᱚᱱᱠᱟ ᱢᱚᱛᱚ ᱫᱚ ᱪᱮᱫ ᱦᱚᱸ ᱵᱟᱹᱱᱩᱜᱼᱟ ᱱᱮᱛ ᱯᱟᱹᱪᱤᱨ ᱥᱩᱫᱽᱫᱷᱟᱹᱜ ᱵᱟᱹᱱᱩᱜᱼᱟ ᱦᱳᱭᱛᱚ ᱪᱮᱛᱟᱱ, ᱪᱮᱛᱟᱱ ᱥᱮᱫ ᱠᱷᱚᱱᱟᱜ ᱴᱟᱠᱟ ᱠᱚ ᱠᱳᱞᱮᱫ ᱨᱮᱦᱚᱸ ᱱᱩᱭ ᱫᱚ ᱱᱚᱰᱮᱱᱤᱡ ᱡᱟᱦᱟᱸᱭ ᱢᱟᱥᱴᱟᱨ ᱢᱮᱱᱟᱭᱟ ᱩᱱᱤ ᱦᱚᱭ ᱛᱚ ᱩᱱᱟᱹᱜ ᱴᱟᱜ ᱵᱟᱭ ᱤᱭᱟᱹᱭ ᱜᱮᱭᱟ ᱢᱟᱱᱮ ᱩᱱᱳᱜ ᱜᱩᱨᱩᱛᱛᱚ ᱵᱟᱭ ᱮᱢᱟ ᱤᱥᱠᱩᱞᱮᱨ ᱯᱨᱚᱛᱤ ᱢᱟᱱᱮ ᱡᱮ ᱯᱟᱹᱪᱤᱨ ᱮᱥᱮᱫ
ᱦᱮᱸ
ᱯᱟᱹᱪᱤᱨ ᱮᱥᱮᱫ ᱠᱟᱜ ᱤᱧ ᱜᱚᱴᱟ ᱢᱚᱡᱽ ᱜᱮ ᱵᱟᱭ ᱵᱟᱭ ᱮᱥᱮᱫ ᱠᱟᱫᱟ,
ᱟᱞᱮ ᱥᱮᱫ ᱦᱚᱸ ᱞᱟᱦᱟ ᱛᱮᱫᱚ ᱵᱟᱝ ᱛᱟᱦᱮᱸ ᱠᱟᱱᱟ ᱱᱟᱜ-ᱚᱭ ᱠᱤᱪᱷᱩ ᱫᱤᱱ ᱢᱟᱲᱟᱝ ᱜᱮ ᱚᱱᱠᱟ᱾ ᱠᱚ ᱵᱮᱱᱟᱣ ᱟᱠᱟᱫᱟ ᱜᱚᱴᱟ ᱠᱚ ᱮᱥᱮᱫ ᱠᱟᱫᱟ- ᱢᱟᱱᱮ ᱮᱥᱮᱫ ᱞᱮᱠᱟᱡ ᱫᱚ ᱪᱮᱫ ᱚᱱᱟ ᱢᱤᱴᱮᱡ ᱥᱠᱩᱞ ᱞᱮᱠᱟ ᱵᱩᱡᱩᱜᱼᱟ ᱱᱚᱝᱠᱟ ᱯᱷᱟᱠᱟ ᱨᱮᱢ ᱫᱚᱦᱚ ᱠᱚᱣᱟ ᱜᱤᱫᱽᱨᱟᱹ ᱠᱚᱦᱚᱸ ᱴᱤᱯᱷᱤᱱ ᱴᱟᱭᱤᱢ ᱜᱚ ᱠᱟᱜ ᱢᱚᱱᱮ ᱠᱟᱜ ᱵᱤᱱ ᱡᱚᱠᱷᱚᱱ ᱡᱮᱢᱚᱱ ᱱᱩᱠᱩ ᱤᱛ ᱡᱟ ᱤᱪᱪᱷᱟᱹ ᱛᱟᱭ ᱠᱚ ᱵᱮᱵᱚᱦᱟᱨᱟ,
ᱦᱮᱸ ᱦᱮᱸ ᱦᱮᱸ ᱦᱮᱸ, ᱚᱱᱟ
ᱮᱥᱮᱫ ᱠᱟᱜ ᱠᱷᱟᱱ ᱫᱚ ᱚᱱᱟ ᱫᱚ ᱤᱥᱠᱩᱞ ᱞᱮᱠᱟ ᱵᱩᱡᱩᱜᱼᱟ ᱠᱟᱹᱴᱤᱡ,
ᱦᱮᱸ᱾ ᱟᱨ ᱟᱨ ᱤᱭᱟᱹ ᱨᱟᱥᱛᱟ ᱠᱚᱨᱮ ᱦᱚᱸ ᱵᱚᱛᱚᱨ ᱜᱮᱵᱮᱱ ᱵᱩᱡᱷᱟᱹᱣ ᱜᱮᱭᱟ ᱡᱟᱦᱟᱸ ᱜᱟᱹᱰᱤ ᱠᱚ ᱠᱚ ᱪᱟᱹᱞᱩᱭᱟ ᱟᱹᱰᱤ ᱡᱳᱨ, ᱵᱟᱱᱮᱡᱱᱤᱭᱟᱹ ᱦᱚᱲ ᱠᱚ,
ᱦᱮᱸ ᱦᱳᱭ ᱟᱨ ᱱᱮᱛᱟᱨ ᱫᱚ ᱟᱨᱚ ᱩᱱᱟᱹᱜ ᱥᱴᱟᱭᱤᱞ, ᱜᱟᱹᱰᱤ ᱠᱚ ᱩᱰᱩᱠ ᱠᱟᱱᱟ ᱟᱨᱚ ᱵᱮᱥᱮᱥᱴᱟᱤᱞ ᱛᱟᱠᱚ
ᱦᱳᱭ ᱦᱳᱭ ᱦᱳᱭ ᱦᱳᱭ ᱟᱨ, ᱟᱨ ᱞᱟᱦᱟᱛᱮ ᱢᱟᱛᱚ ᱛᱟᱦᱮᱸ ᱠᱟᱱ ᱜᱮᱭᱟ ᱩᱱᱟᱹᱜ ᱴᱟᱜ ᱫᱚ ᱠᱚᱲᱟᱠᱩᱲᱤ ᱫᱚ ᱵᱟᱝ ᱛᱟᱦᱮᱸ ᱠᱟᱱᱟ, ᱠᱤᱱᱛᱩ ᱱᱮᱛᱟᱨ ᱫᱚᱠᱚ ᱞᱟᱹᱭᱫᱟ ᱯᱮ ᱦᱚᱲ ᱵᱮᱥᱤ ᱵᱟᱭᱤᱠ ᱨᱮ ᱫᱮᱡᱚᱜ ᱵᱟᱝ ᱜᱟᱱᱚᱜᱼᱟ᱾ ᱦᱮᱞᱢᱮᱴ ᱠᱚᱫᱚ ᱞᱟᱜᱟᱜ ᱜᱮ ᱞᱟᱹᱛᱤ ᱠᱟᱱ ᱜᱮᱭᱟ ᱚᱱᱟ ᱫᱚ ᱢᱤᱴᱤᱡ, ᱱᱮᱫ ᱫᱚ ᱵᱷᱟᱜᱮ ᱠᱟᱜ ᱜᱮᱭᱟ ᱵᱟᱭ ᱪᱟᱱᱥ ᱨᱮᱱᱟᱜ ᱡᱩᱫᱤ ᱮᱠᱥᱤᱰᱮᱱᱴ ᱢᱮᱮᱠᱥᱤᱰᱮᱱᱴ ᱦᱩᱭᱩᱜᱼᱟ ᱟ ᱛᱟᱦᱚᱞᱮ ᱢᱟᱛᱷᱟ ᱨᱮᱫᱚ ᱵᱚᱦᱚᱜ ᱨᱮᱫᱚ ᱢᱟᱱᱮ ᱩᱱᱠᱟ ᱫᱚ ᱪᱟᱯ ᱫᱚ ᱵᱟᱝ ᱯᱟᱲᱟᱜᱼᱟ ᱾
ᱦᱮᱸ ᱚᱱᱟ ᱫᱚ ᱵᱩᱦᱩᱛ ᱵᱩ ᱦᱮᱞᱢᱮᱴ ᱛᱮ ᱵᱩᱦᱩᱢ ᱥᱮᱯᱚᱜᱼᱟ ᱚᱱᱟ, ᱟᱹᱰᱤ ᱟᱭ ᱠᱟᱨᱚᱱ ᱵᱚᱦᱚᱜ ᱜᱮᱛᱚ ᱢᱮᱱ ᱡᱤᱱᱤᱥ ᱛᱟᱵᱚ, ᱦᱳᱭ ᱚᱱᱟ ᱡᱩᱫᱤ ᱡᱟᱦᱟᱸ ᱪᱤᱠᱟᱜᱼᱟ ᱟᱱᱟ ᱯᱩᱨᱟ ᱢᱮᱱᱛᱟᱢ ᱩᱱᱠᱩ ᱫᱚ,
ᱦᱮᱸ ᱦᱮᱸ ᱦᱮᱸ ᱾
ᱟᱫᱚ ᱾
ᱟᱨ ᱱᱮᱛᱟᱨ,
ᱟᱥᱛᱮ ᱱᱚ ᱪᱟᱞᱟᱣ ᱦᱩᱲᱟ ᱦᱩᱞᱤ
ᱦᱮᱸ, ᱟᱨ ᱱᱮᱛᱟᱨ ᱨᱮᱱ ᱢᱟᱹᱭ ᱵᱟᱹᱵᱩ ᱛᱟᱠᱚ ᱵᱟᱹᱵᱩ ᱛᱟᱠᱚ ᱮᱛᱚ ᱠᱚ ᱪᱟᱹᱞᱩᱭᱟ ᱜᱟᱹᱰᱤ ᱠᱚᱦᱚᱸ ᱾ ᱟᱨ ᱝᱠᱟ ᱟᱫᱷᱟ ᱵᱟ ᱟᱫᱷᱟ ᱟᱫᱷᱟ ᱨᱮᱠᱚ, ᱦᱮᱸ ᱮᱠᱥᱤᱰᱮᱱᱴ ᱞᱮᱠᱷᱟᱱ ᱮ ᱦᱟᱱᱟ ᱟᱹᱰᱤ ᱟᱹᱰᱤ ᱢᱟᱨᱟᱝ ᱯᱨᱚᱵᱞᱮᱢ ᱦᱩᱭᱩᱜᱼᱟ ᱚᱲᱟᱜ ᱠᱚᱨᱮ ᱦᱚᱸ ᱴᱟᱠᱟ ᱯᱚᱭᱥᱟ ᱵᱟᱝ ᱛᱟᱦᱮᱱᱟ ᱟᱫᱚ ᱚᱱᱮ ᱜᱷᱟᱹᱲᱤᱪ ᱛᱟᱨ ᱜᱟᱹᱭ,
ᱦᱩᱸ ᱟᱨ ᱛᱤᱱᱟᱹᱜ ᱟᱨ ᱱᱤᱛᱚᱜ ᱫᱚ ᱚᱱᱟ ᱠᱚᱫᱚ ᱜᱟᱭᱫᱮ ᱴᱟᱠᱟ ᱞᱟᱜᱟᱜᱼᱟ ᱾
ᱦᱮᱸ ᱦᱮᱸ ᱦᱮᱸ ᱦᱸ ᱦᱮᱸᱻ,
ᱟᱫ ᱩᱱᱟᱹᱜ ᱫᱚ ᱦᱟᱸᱜ ᱵᱟᱵᱚᱱ ᱮᱢ ᱫᱟᱲᱮᱜ-ᱟ ᱯᱟᱸᱪ ᱯᱟᱫᱚᱱ ᱾ ᱦᱚᱴᱟᱛ ᱠ ᱡᱩᱣᱟᱲᱼᱟ ᱩᱱᱟᱹᱜ ᱜᱟᱱ ᱴᱟᱠᱟ ᱟᱢ ᱩᱱᱟᱹᱜ ᱨᱤᱥ ᱪᱟᱹᱞᱩ ᱵᱟᱲᱟᱭᱟ ᱟᱨ ᱚᱱᱟ, ᱛᱮ ᱟᱢ ᱯᱷᱮᱢᱮᱞᱤ ᱩᱯᱚᱨ ᱧᱮᱧ ᱦᱚᱭᱚᱜ ᱛᱟᱢᱟ ᱾ ᱩᱱᱠᱩᱚᱠᱟᱨᱮ ᱠᱚ ᱧᱟᱢᱟ ᱩᱱᱟᱜᱴᱟᱠᱟ ᱟᱨ ᱱᱤᱡᱮᱨ ᱨᱮᱱ ᱜᱚᱜᱚ ᱵᱟᱵᱟ ᱜᱮᱠᱚ, ᱪᱟᱸᱭ ᱤᱧ ᱜᱤᱫᱽᱨᱟᱹ ᱚᱱᱠᱟ ᱵᱮᱢᱮᱴᱨᱤᱠ ᱢᱮᱱ ᱛᱮ, ᱛᱟᱦᱮᱱ ᱢᱟᱭ ᱵᱟᱝᱥᱮ ᱡᱩᱫᱤ ᱡᱟᱦᱟᱱᱟᱜ ᱦᱩᱭᱩᱜᱼᱟ ᱩᱱᱤ ᱫᱚᱠᱚ ᱧᱮᱞ ᱢᱮᱭᱟ ᱾
ᱦᱮᱸ ᱾ ᱟᱫᱚ ᱚᱠᱚᱭᱴᱟᱜ ᱜᱤᱫᱽᱨᱟᱹ ᱛᱟᱢᱮ ᱵᱩᱡᱮᱫ ᱵᱟᱝᱠᱚ ᱵᱩᱡ ᱮᱫᱟᱛᱚ,
ᱦᱮᱸ ᱦᱮᱸ ᱡᱚᱛᱚᱦᱚᱲ ᱥᱴᱟᱭᱤᱞ ᱢᱟᱨᱟᱣ ᱞᱟᱹᱜᱤᱫ, ᱟᱨ ᱜᱟᱹᱰᱤ ᱠᱚᱦᱚᱸ ᱮᱢᱚᱱ ᱠᱚ ᱩᱰᱩᱠ ᱫᱟ ᱾
ᱦᱳᱭ ᱥᱴᱟᱭᱤᱞ ᱢᱟᱨᱟᱣ ᱞᱟᱹᱜᱤᱫ ᱮᱢᱚᱱ ᱠᱚ ᱩᱫᱩᱜ ᱮᱫᱟ,
ᱟᱫᱚ ᱪᱮᱫ ᱵᱚᱱ ᱪᱤᱠᱟᱹᱭᱟ? ᱡᱟᱦᱟᱸᱭ ᱮᱢᱱᱤ ᱱᱚᱨᱢᱟᱞ ᱡᱟᱭ ᱛᱟᱲᱟᱢ ᱤᱫᱤᱭᱮᱫᱟ ᱩᱱᱤ ᱦᱚᱸ ᱧᱮᱞᱮ ᱢᱮᱭᱟ ᱠᱚ, ᱮᱠᱥᱤᱰᱮᱱᱴ ᱫᱚ ᱩᱱᱤ ᱫᱚ ᱪᱮᱫ ᱫᱚᱥ ᱛᱟᱦᱮ ᱠᱟᱱ ᱛᱟᱭᱟ ᱦᱚᱭ ᱥᱮ, ᱩᱱᱤ ᱠᱤ ᱵᱟᱝ ᱚᱱᱠᱟ ᱜᱟᱹᱰᱤ ᱪᱟᱞᱟᱭᱮᱫ ᱵᱟᱝ ᱥᱮ ᱩᱱᱤ, ᱱᱤᱡᱮ ᱥᱟᱭᱤᱰ ᱛᱮ ᱪᱟᱞᱟ ᱠᱟᱱ ᱛᱮ ᱪᱟᱞᱟᱣ ᱦᱚᱲ ᱜᱮ ᱛᱚ ᱫᱳᱥᱫᱟᱭ ᱩᱱᱤ ᱜᱮ ᱡᱩᱫᱤ ᱵᱮᱥᱠᱚ ᱟᱨᱚ ᱧᱩ ᱵᱷᱩᱞ ᱠᱟᱛᱮ ᱠᱚ ᱪᱟᱞᱟᱣᱟ ᱟᱨᱚ ᱵᱮᱥᱤ, ᱟᱨᱚ ᱯᱟᱛᱟ ᱯᱟᱛᱟ ᱠᱚᱨᱮ ᱫᱚ ᱟᱨᱚ ᱵᱤᱥᱮᱥ ᱠᱚᱨᱮ ᱚᱱᱠᱟ ᱜᱷᱚᱴᱚᱱᱟ ᱦᱩᱭᱩᱜ ᱜᱮᱭᱟ ᱾
ᱟᱨᱯᱟᱛᱟᱪᱟᱸᱛᱟ ᱨᱮᱫᱚ ᱵᱤᱨᱟᱴᱟ,
ᱦᱮᱸ᱾
ᱦᱮᱸ ᱾
ᱫᱚᱢᱮ ᱛᱚᱠᱚᱭ ᱜᱮ, ᱟᱨ ᱩᱱᱜᱮ ᱫᱚᱢᱮ ᱥᱴᱟᱭᱤᱞ ᱜᱟᱹᱰᱤ ᱠᱚ ᱤᱫᱤ ᱠᱟᱛᱮ ᱠᱚᱦᱟᱸ ᱟᱨ ᱧᱩ ᱵᱟᱲᱟ ᱠᱟᱛᱮ ᱠᱚ ᱪᱟᱹᱞᱩ ᱵᱟᱲᱟᱭᱟ ᱾ ᱟᱨᱚ ᱟᱨᱚ ᱦᱚᱲ ᱧᱮᱞᱛᱮ, ᱟᱨᱚ ᱤᱥᱯᱤᱰ ᱠᱚ ᱪᱟᱹᱞᱩ ᱜᱚᱜ ᱠᱟᱜᱼᱟ ᱾
ᱦᱮᱸᱻ ᱤᱥᱯᱤᱰ ᱠᱚ ᱪᱟᱹᱞᱩᱭᱟ ᱟᱨᱚ ᱾
ᱦᱩᱸᱻ,
ᱠᱤᱱᱛᱩ, ᱚᱱᱠᱟ ᱫᱚ ᱩᱪᱤᱛ ᱵᱟᱝ ᱠᱟᱱᱟ? ᱦᱼᱟᱸᱻ ᱟᱢᱟᱜ, ᱟᱢᱟᱜ ᱜᱚᱛᱤ ᱛᱮᱜᱮ ᱪᱟᱞᱟᱜ ᱢᱮ, ᱟᱢᱟᱜ ᱦᱚᱸ ᱟᱹᱰᱤᱜᱟᱝ ᱢᱟᱨᱟᱝ ᱚᱱᱟᱛᱮ ᱚᱱᱠᱟ ᱡᱩᱫᱤ ᱵᱮᱱ ᱵᱟᱡᱟᱜᱼᱟ, ᱠᱚᱢ ᱵᱮᱱ ᱵᱟᱡᱟᱜᱼᱟ ᱾
ᱦᱮᱸᱻᱦᱩᱸ,
ᱟᱹᱰᱤ ᱨᱟᱜᱤ ᱵᱮᱱ ᱵᱟᱡᱟᱜᱼᱟ, ᱥᱮ,
ᱟᱹᱵᱤᱱᱟᱜ ᱨᱚᱲ ᱠᱟᱹᱴᱤᱡ ᱛᱟᱨᱠᱚᱜ ᱠᱟᱱ ᱛᱟᱵᱤᱱᱟ ᱾
ᱱᱤᱛᱚᱜ ᱵᱮᱱ ᱟᱡᱚᱢ ᱮᱫᱟ ᱱᱤᱛᱚᱜ?
ᱠᱟᱹᱴᱤᱡ ᱛᱟᱨᱠᱚ ᱧᱚᱜᱚᱜ ᱠᱟᱱᱟ ᱾
ᱦᱟ ᱦᱮᱸ, ᱱᱤᱛᱚᱜ ᱵᱮᱱ ᱟᱸᱡᱚᱢ ᱮᱫᱟ ᱱᱤᱛᱚᱜ?
ᱦᱩᱸ ᱦᱩᱸ,
ᱦᱟᱭᱼᱞᱳ,
ᱦᱳᱭ ᱞᱟᱹᱭ ᱵᱮᱱ, ᱟᱡᱚᱢ ᱮᱫᱟᱞᱤᱧ, ᱦᱳᱭ ᱾
ᱚᱻ ᱟᱪᱪᱷᱟ ᱟᱪᱪᱷᱟ ᱟᱪᱪᱷᱟ, ᱦᱮᱸ ᱠᱟᱹᱴᱤᱡ ᱰᱤᱥᱴᱟᱵ ᱮᱫ ᱛᱟᱞᱤᱧ ᱛᱟᱦᱮᱸ ᱮ ᱾ ᱴᱟᱣᱟᱨ ᱨᱮᱱᱟᱜ ᱯᱨᱚᱵᱮᱞᱮᱢ ᱛᱚ ᱠᱟᱹᱴᱤᱡ,
ᱦᱮᱸᱻ ᱱᱤᱛᱳᱜ ᱦᱚᱸ ᱢᱟᱡᱷᱮ ᱢᱚᱫᱫᱷᱮ, ᱚᱲᱠᱟ ᱟᱸᱡᱚᱢᱚᱜ ᱠᱟᱱ ᱜᱮᱭᱟ ᱾
ᱳᱻ,
ᱱᱤᱛᱚᱜ ᱫᱚ ᱴᱷᱤᱠ ᱜᱮ ᱟᱡᱚᱢᱚᱜ ᱠᱟᱱᱟ ᱾
ᱦᱟᱸᱼ ᱚᱻ ᱟᱪᱪᱷᱟ ᱟᱪᱪᱷᱟ ᱟᱪᱪᱷᱟ ᱾